ᱦᱮᱞᱳ᱾
ᱡᱚᱦᱟᱨ ᱜᱮ᱾
ᱦᱮᱸ ᱦᱮᱸ ᱡᱚᱦᱟᱨ ᱜᱮ, ᱪᱮᱫ ᱞᱮᱠᱟ ᱵᱮᱥ ᱜᱮᱭᱟ ᱯᱮ?
ᱦᱳᱭ ᱵᱮᱥ ᱜᱮᱭᱟᱞᱮ ᱾ᱟᱯᱮ ᱠᱚᱜᱮ?
ᱦᱮᱸ ᱟᱞᱮ ᱦᱚᱸ ᱵᱮᱥ ᱵᱟᱲᱟ ᱜᱮᱭᱟ ᱱᱤᱛᱚᱜ ᱫᱷᱟᱹᱵᱤᱡ ᱫᱚ, ᱪᱮᱫ ᱞᱮᱠᱟ ᱨᱚᱲ ᱠᱚ ᱵᱮᱥ ᱪᱮᱨᱦᱟ ᱟᱸᱡᱚᱢᱚᱜ ᱠᱟᱱᱟ?
ᱦᱳᱭ ᱵᱮᱥ ᱪᱮᱦᱨᱟ ᱜᱮ ᱟᱸᱡᱚᱢᱚᱜ ᱠᱟᱱᱟ᱾
ᱟᱪᱪᱷᱟ ᱡᱟᱦᱟᱱᱟᱜ ᱚᱱᱠᱟ ᱥᱟᱰᱮ ᱠᱚᱫᱚ ᱵᱟᱝ ᱟᱸᱡᱚᱢᱚᱜ
ᱛᱟᱦᱮᱸ ᱠᱟᱱᱟ ᱟᱯᱮ ᱥᱮᱱ ᱫᱚ?
ᱦᱮᱸ ᱟᱞᱮ ᱥᱮᱫ ᱱᱤᱛᱚᱜ ᱦᱚᱞᱚᱝ ᱱᱤᱛᱚᱜ ᱵᱤᱡᱽᱞᱤ ᱵᱟᱲᱟᱭᱮᱫ ᱟᱭ ᱟᱞᱮ ᱥᱮᱫᱟᱜ ᱫᱟᱜ ᱠᱚᱫᱚ ᱵᱟᱭ ᱫᱟᱜ ᱠᱟᱜᱼᱟ ᱢᱟᱱᱮ ᱵᱤᱡᱽᱞᱤ ᱵᱟᱲᱟᱭᱮᱫᱟᱭ ᱱᱤᱛᱚᱜ ᱦᱚᱸ ᱱᱤᱛᱚᱜ ᱦᱚᱸ ᱠᱚᱢ ᱵᱮᱥᱤ ᱫᱚᱭ ᱵᱤᱡᱽᱞᱤᱭᱮᱫ ᱜᱮᱭᱟᱭ᱾
ᱚ ᱟᱨ ᱫᱟᱠᱟ ᱠᱚᱫᱚ ᱡᱚᱢ ᱦᱩᱭ ᱮᱱᱟ?
ᱦᱮᱸ ᱡᱚᱢ ᱦᱩᱭ ᱟᱠᱟᱱᱟ᱾
ᱚ ᱟᱪᱪᱷᱟ᱾
ᱛᱟᱦᱚᱞᱮ ᱟᱯᱮ ᱫᱚ?
ᱟᱞᱮ ᱦᱚᱸ ᱡᱚᱢ ᱦᱩᱭ ᱮᱱᱟ᱾
ᱚ
ᱚ ᱛᱟᱦᱚᱞᱮ ᱩᱸ ᱢᱟᱱᱮ ᱟᱯᱮ ᱫᱚ ᱵᱩᱨᱩ ᱵᱚᱸᱜᱟ ᱧᱮᱞ ᱠᱚᱯᱮ ᱪᱟᱞᱟᱜ ᱠᱟᱱᱟ ᱥᱮ ᱵᱟᱝᱟ?
ᱵᱩᱨᱩ ᱵᱚᱸᱜᱟ ᱧᱮᱞ ᱪᱟᱞᱟᱜ ᱦᱩᱭᱩᱜᱼᱟ ᱢᱚᱱᱮ ᱢᱟ ᱚᱱᱠᱟᱜᱮ ᱢᱚᱱᱮ ᱦᱩᱭ ᱠᱟᱱᱟ ᱪᱟᱞᱟᱜ ᱟᱞᱮ᱾
ᱚ ᱛᱟᱦᱚᱞᱮ ᱢᱟᱱᱥᱤᱠ ᱠᱚᱯᱮ ᱮᱢ ᱟᱠᱟᱫ ᱟᱥᱮ?
ᱦᱟ ᱦᱮᱸ ᱦᱳᱭ ᱮᱢ ᱟᱠᱟᱜ ᱟᱞᱮ᱾
ᱚ ᱦᱳᱭ
ᱟᱢ ᱫᱚᱢ ᱪᱟᱞᱟᱜ ᱟᱥᱮ ᱵᱟᱝ, ᱚᱠᱟ ᱠᱚᱨᱮ ᱯᱟᱛᱟ ᱧᱮᱞᱮᱢ ᱠᱩᱥᱤᱭᱟᱜᱼᱟ?
ᱦᱮᱸ ᱤᱧ ᱫᱚ ᱡᱟᱹᱥᱛᱤ ᱯᱷᱟᱱᱥᱮᱱ ᱧᱮᱞᱤᱧ ᱠᱩᱥᱤᱭᱟᱜᱼᱟ᱾
ᱚ
ᱦᱳᱭ ᱢᱟᱱᱮ ᱰᱷᱮᱨ ᱯᱷᱟᱱᱥᱮᱱ ᱧᱮᱞ ᱰᱷᱮᱨ ᱯᱷᱟᱱᱥᱮᱱ ᱯᱷᱟᱱᱥᱚᱱ ᱧᱮᱞᱤᱧ ᱠᱩᱥᱤᱭᱟᱜᱼᱟ ᱰᱷᱮᱨ᱾
ᱛᱤᱱᱟᱹᱜ ᱯᱷᱟᱱᱥᱟᱞᱮᱢ ᱧᱮᱞ ᱵᱟᱲᱟ ᱟᱱᱟᱫᱟ ᱛᱤᱱᱟᱹᱜ ᱜᱚᱴᱷᱮᱱ ᱪᱟᱞᱟᱣ ᱵᱟᱲᱟ ᱟᱠᱟᱱᱟ?
ᱤᱧ ᱫᱚ ᱜᱚᱴᱟᱜᱤᱧ ᱪᱟᱞᱟᱜᱼᱟ᱾
ᱚ
ᱦᱳᱭ
ᱟᱪᱪᱷᱟ
ᱜᱚᱴᱟᱜᱤᱧ ᱪᱟᱞᱟᱜᱼᱟ ᱯᱷᱟᱱᱥᱮᱱ ᱧᱮᱞ ᱫᱚ ᱜᱚᱴᱟ ᱜᱮ᱾ ᱱᱚᱜᱼᱚᱭ ᱱᱟᱦᱟᱜ ᱤᱭᱟᱹ ᱮᱠ ᱛᱟᱹᱨᱤᱠᱷ ᱱᱟᱜ ᱢᱮᱱᱟᱜᱼᱟ ᱚᱸᱰᱮ ᱦᱚᱸᱞᱤᱧ ᱪᱟᱞᱟᱜᱼᱟ᱾
ᱚ ᱟᱪᱪᱷᱟ
ᱦᱚᱭ ᱛᱟᱦᱞᱮ ᱟᱯᱮ ᱫᱚ ᱪᱮᱫ ᱚᱸᱰᱮ ᱫᱚ ᱥᱟᱹᱲᱤ ᱵᱟᱸᱫᱮ ᱟᱛᱮᱫ ᱯᱮ ᱪᱟᱞᱟᱜ ᱟᱥᱮ?
ᱦᱳᱭ ᱥᱟᱹᱲᱤ ᱵᱟᱸᱫᱮ ᱠᱟᱛᱮᱫ ᱜᱮ ᱥᱟᱹᱲᱤ ᱵᱟᱸᱫᱮ ᱠᱟᱛᱮᱫ᱾
ᱟᱨ ᱪᱮᱫ ᱫᱚᱢᱮ ᱯᱮ ᱥᱟᱰᱮ ᱦᱚᱪᱚᱭᱮᱫᱼᱟ ᱪᱮᱫ ᱪᱚ ᱥᱟᱰᱮ ᱟᱸᱡᱚᱢᱚᱜ ᱠᱟᱱᱟ?
ᱱᱤᱛᱚᱜ ᱦᱚᱸ ᱟᱸᱡᱚᱢᱚᱜ ᱠᱟᱱᱟ?
ᱵᱟᱝᱟ ᱟᱨ ᱤᱧᱢᱟ ᱤᱭᱟᱹ ᱤᱧᱢᱟ ᱵᱚᱛᱚᱨ ᱜᱤᱧ ᱵᱩᱡᱷᱟᱹᱣᱮᱜᱼᱟ᱾ ᱦᱟᱣᱟ ᱡᱚᱢᱤᱧ ᱦᱮᱡ ᱟᱠᱟᱱᱟ ᱪᱷᱟᱸᱫᱽ ᱨᱮ ᱢᱮᱱᱠᱷᱟᱱ ᱟᱹᱰᱤ ᱡᱳᱨᱮ ᱵᱤᱡᱽᱞᱤᱜᱼᱟᱭ᱾ ᱵᱚᱛᱚᱨ ᱜᱤᱧ ᱵᱩᱡᱷᱟᱹᱣᱮᱫᱼᱟ᱾
ᱚ ᱯᱷᱟᱱᱥᱟᱱ ᱨᱮᱫᱚ ᱮᱱᱮᱡ ᱟᱯᱮ ᱥᱮ ᱪᱮᱫ ᱯᱮ ᱪᱤᱠᱟᱭ ᱜᱮᱭᱟ ᱯᱷᱟᱱᱥᱟᱱ ᱨᱮᱫᱚ?
ᱦᱳᱭ ᱦᱳᱭ ᱮᱱᱮᱡ ᱜᱮᱭᱟᱞᱮ ᱟᱞᱮ ᱫᱚ᱾ ᱦᱟᱸᱰᱤ ᱠᱚ ᱧᱩ ᱟᱛᱮᱫ ᱦᱟᱸᱰᱤ ᱠᱚᱯᱮ ᱧᱩᱭ ᱜᱮᱭᱟ ᱥᱮ ᱵᱟᱝ ᱟᱯᱮ ᱫᱚᱦᱚᱭ ᱜᱮᱭᱟ ᱯᱮ ᱥᱮ ᱵᱟᱝ
ᱫᱚᱦᱚᱭ ᱜᱮᱭᱟᱞᱮ
ᱚ
ᱧᱩ ᱫᱚ ᱛᱷᱚᱲᱟ ᱛᱷᱚᱲᱟ ᱤᱧ ᱦᱚᱧ ᱧᱩᱭ ᱜᱮᱭᱟ ᱦᱟᱸᱰᱤ ᱫᱚ
ᱚ ᱟᱨ ᱫᱚᱢᱮ ᱯᱮ ᱥᱟᱰᱮ ᱦᱚᱪᱚᱭᱮᱜ-ᱟ ᱥᱟᱨᱤᱜᱮ ᱪᱮᱫ ᱠᱚᱪᱚ ᱥᱟᱰᱮ ᱠᱟᱱᱟ
ᱚ ᱪᱮᱫ ᱪᱚ ᱥᱟᱰᱤ ᱠᱟᱱᱟ ᱛᱚᱵᱮ
ᱚ ᱦᱚᱭ ᱢᱟᱱᱮ ᱨᱟᱪᱟ ᱠᱚᱯᱮ ᱡᱚᱜᱮᱫ ᱞᱮᱠᱟ ᱚᱱᱮ ᱚᱱᱠᱟ ᱥᱟᱰᱮ ᱠᱟᱱᱟ
ᱚ
ᱦᱚᱭ ᱟᱫᱚ ᱱᱤᱛ ᱱᱤᱛᱳᱜ ᱫᱚ ᱟᱨ ᱵᱟᱝ ᱥᱟᱰᱮ ᱠᱟᱱᱟ ᱟᱫᱚ ᱟᱫᱚᱞᱮ ᱞᱟᱹᱭᱮᱜ-ᱟ ᱛᱟᱞᱦᱮ ᱪᱮᱫ ᱠᱚ ᱞᱟᱹᱭᱟ ᱛᱟᱞᱦᱮ ᱟᱢ ᱫᱚ ᱯᱷᱟᱱᱥᱟᱱ ᱧᱮᱞ ᱠᱚᱫᱚᱢ ᱪᱟᱞᱟᱜ ᱜᱮᱭᱟ ᱥᱮ ᱵᱟᱝ
ᱤᱧ ᱫᱚ ᱪᱟᱞᱟᱜ ᱜᱤᱭᱟᱹᱧ ᱚᱠᱟ ᱚᱠᱛᱮ ᱡᱚᱛᱚ ᱨᱮᱫᱚ ᱵᱟᱹᱧ ᱪᱟᱞᱟᱜ-ᱟ ᱚᱠᱟ ᱠᱚᱥᱮᱡ ᱪᱚ ᱮᱜᱮᱨ ᱤᱧᱟ ᱠᱚ ᱛᱚ ᱚᱲᱟᱜ ᱨᱮ ᱟᱫᱚ ᱚᱱᱟᱛᱮ
ᱚ ᱵᱟᱝᱟ ᱡᱩᱫᱤ ᱪᱟᱞᱟᱜ ᱥᱟᱱᱟᱢᱮ ᱠᱷᱟᱡ ᱞᱟᱹᱭᱢᱮ ᱮᱱᱠᱷᱟᱡ ᱞᱮ ᱤᱭᱟᱹ ᱤᱧ ᱥᱟᱞᱟᱜ ᱮᱢ ᱪᱟᱞᱟᱣ ᱫᱟᱲᱮᱭᱟᱜ-ᱟ ᱚᱝᱠᱟ
ᱟᱢ ᱫᱚ ᱦᱟᱸᱰᱤ ᱠᱚᱫᱚᱢ ᱧᱩᱭᱟ ᱥᱮ ᱵᱟᱢ ᱧᱩᱭᱟ
ᱦᱚᱸ ᱤᱧᱫᱚ ᱧᱩᱭ ᱜᱤᱭᱟᱹᱧ ᱦᱟᱸᱰᱤ ᱠᱚ ᱧᱩᱭ ᱜᱤᱭᱟᱹᱧ ᱢᱟᱱᱮ ᱡᱚᱛᱚ ᱜᱮ ᱡᱚᱛᱚ ᱨᱚᱠᱚᱢᱟᱜ ᱜᱮᱧ ᱧᱩᱭ ᱜᱮᱭᱟ ᱯᱟᱹᱨᱣᱟᱹᱧ ᱧᱩᱭ ᱜᱮᱭᱟ ᱮᱜ ᱚᱱᱟ ᱯᱩᱰ ᱯᱟᱹᱨᱣᱟᱹ ᱟᱨ ᱤᱝᱞᱤᱥ ᱯᱟᱹᱨᱣᱟᱹ ᱦᱚᱸ ᱦᱳᱭ ᱪᱷᱟᱹᱯ ᱢᱟᱱᱮ ᱪᱮᱫ ᱠᱚ ᱞᱟᱹᱭᱟ ᱱᱮᱛᱟᱨ ᱠᱚ ᱞᱟᱹᱭᱮᱫ ᱫᱚ ᱤᱧ ᱫᱚ ᱠᱟᱹᱡ ᱪᱷᱟᱹᱯᱨᱤ ᱫᱷᱟᱨᱟ ᱜᱤᱭᱟᱹᱧ
ᱟᱪᱪᱷᱟ
ᱟᱫᱚ ᱧᱮᱞ ᱢᱮ ᱤᱧ ᱡᱩᱫᱤ ᱵᱟᱠᱚ ᱟᱲᱟᱜ ᱢᱮᱭᱟ ᱤᱧ ᱢᱟ ᱱᱚᱜ-ᱚ ᱱᱚᱝᱠᱟᱱᱟᱹᱧ
ᱪᱟᱞᱟᱜ ᱟᱹᱧ ᱟᱢ ᱥᱟᱛᱮᱜ ᱜᱤᱧ ᱫᱟᱹᱲᱟ ᱪᱤᱠᱟᱭᱱᱟ
ᱦᱚᱭ ᱵᱟ ᱦᱳᱭ ᱵᱟᱠᱷᱟᱡ ᱟᱹᱰᱤ ᱨᱟᱹᱥᱠᱟᱹ ᱵᱩᱡᱷᱟᱹᱜ-ᱟ ᱥᱟᱹᱨᱤ ᱠᱟᱛᱷᱟ
ᱦᱚᱭ ᱟᱨ ᱟᱢ ᱫᱚᱠᱩ ᱮᱜᱮᱨ ᱢᱮᱭᱟ ᱥᱮ ᱵᱟᱠᱚ ᱮᱜᱮᱨ ᱢᱮᱭᱟ ᱩᱲᱟᱜ ᱨᱮᱫᱚ
ᱵᱟᱝᱟ ᱵᱟᱠᱚ ᱮᱜᱮᱨᱤᱧᱟ ᱤᱧ ᱟᱭᱳ ᱵᱟᱵᱟ ᱦᱚᱸ ᱢᱟᱛᱟᱞ ᱢᱟᱛᱨᱤ
ᱚ ᱟᱨ ᱛᱤᱱᱟᱹᱜ ᱴᱟᱠᱟ ᱨᱮᱱᱟᱜ ᱢᱮᱠᱟᱯ ᱠᱚᱢ ᱞᱟᱜᱟᱣ ᱜᱮᱭᱟ ᱟᱢ ᱫᱚ
ᱦᱮᱸ
ᱛᱤᱱᱟᱹᱜ ᱴᱟᱠᱟ ᱨᱮᱱᱟᱜ ᱢᱮᱠᱟᱯ ᱨᱮ ᱠᱷᱚᱨᱚᱪᱚᱜ ᱛᱟᱢᱟ ᱢᱮᱠᱟᱯ ᱠᱩᱨᱮ
ᱦᱮᱸ ᱢᱮᱠᱟᱯ ᱠᱚᱨᱮ ᱫᱚ ᱠᱷᱚᱨᱪᱟ ᱫᱚ ᱠᱷᱚᱨᱪᱟᱜ ᱜᱮᱭᱟ ᱩᱱᱟᱹᱜ ᱢᱟᱱᱮ ᱡᱚᱛᱚ ᱯᱷᱟᱱᱥᱟᱱ ᱨᱮᱧ ᱮᱴᱮᱱᱰ ᱫᱚ ᱮᱱᱠᱷᱟᱡ ᱢᱮᱠᱟᱯ ᱠᱚᱫᱚ ᱟᱹᱰᱤ ᱜᱟᱱ ᱠᱷᱚᱨᱪᱟᱜ ᱜᱮᱭᱟ ᱟᱭᱞᱟᱱᱟᱨ ᱠᱚ ᱞᱤᱵᱤᱥᱴᱤᱠ ᱠᱚ ᱟᱢ ᱫᱚ ᱮᱸᱜ ᱛᱟᱞᱦᱮᱢ ᱢᱮᱠᱟᱯ ᱵᱟᱲᱟᱜ ᱜᱮᱭᱟ ᱥᱮ ᱵᱟᱝ
ᱩᱱᱟᱹᱜ ᱫᱚ ᱵᱟᱹᱧ ᱵᱟᱲᱟᱭᱟ ᱟᱢᱮᱢ ᱪᱤᱫ ᱟᱹᱧ ᱠᱷᱟᱡ ᱵᱷᱟᱹᱜᱤ ᱠᱚᱜ-ᱟ
ᱚ ᱢᱮᱠᱟᱯ ᱠᱚᱫᱚ ᱚᱱᱟ ᱠᱚᱫᱚ ᱵᱷᱟᱜᱤ ᱞᱮ ᱵᱟᱲᱟᱭᱟ ᱴᱤᱠᱤᱞ ᱴᱤᱠᱞᱤ ᱠᱚᱦᱚᱸ ᱢᱟᱱᱮ ᱢᱚᱞᱚᱝ ᱨᱮ ᱟᱹᱰᱤ ᱪᱮᱦᱨᱟ ᱞᱮ ᱵᱟᱲᱟᱭᱟ ᱴᱤᱠᱞᱤ ᱢᱚᱞᱚᱝ ᱨᱮ ᱴᱤᱠᱞᱤ ᱤᱭᱟᱹ ᱦᱚᱴᱚᱜ ᱨᱮ ᱴᱤᱠᱞᱤ ᱟᱹᱰᱤ ᱪᱮᱦᱨᱟ ᱟᱨ ᱡᱤᱱᱥ ᱯᱮᱱᱴ ᱠᱚᱢ ᱦᱚᱨᱚᱜ ᱜᱮᱭᱟ ᱥᱮ ᱵᱟᱝᱟ ᱟᱢᱫᱚ
ᱦᱚᱨᱚᱜ ᱜᱤᱭᱟᱹᱧ ᱡᱤᱥ ᱯᱮᱱᱴ ᱫᱚ
ᱦᱳᱭ ᱵᱟᱠᱷᱟᱡ ᱡᱤᱱᱥ ᱯᱮᱱᱴ ᱦᱚᱨᱚᱜ ᱟᱛᱮᱫ ᱢᱟᱱᱮ ᱡᱤᱱᱥ ᱯᱮᱱᱴ ᱦᱚᱨᱚᱜ ᱟᱛᱮᱫ ᱚᱱᱮ ᱚᱲᱮᱡ ᱚᱲᱮᱡ ᱡᱤᱱᱥ ᱯᱮᱱᱴ ᱛᱮ ᱮᱱᱮᱡ ᱟᱰᱤ ᱪᱮᱦᱨᱟ ᱢᱟᱱᱮ ᱱᱮᱛᱟᱨ ᱢᱟᱱᱮ ᱚᱠᱟ ᱠᱚ ᱟᱞᱮ ᱫᱚ ᱚᱠᱟ ᱠᱚ ᱴᱨᱮᱱᱰᱤᱝ ᱨᱮ ᱪᱟᱹᱞᱩᱜ-ᱟ ᱡᱷᱚᱛᱚ ᱞᱮ ᱦᱚᱨᱚᱜ ᱠᱟᱜ-ᱟ ᱨᱚᱠᱚᱢ ᱨᱚᱠᱚᱢᱟᱜ
ᱚ ᱟᱨ ᱠᱚᱴᱚᱝ ᱧᱚᱜ ᱜᱤᱥᱮ ᱤᱧ ᱢᱟ ᱠᱚᱴᱚᱝ ᱧᱚᱜ ᱢᱚᱡᱽ ᱜᱤᱧ ᱟᱹᱭᱠᱟᱹᱣᱟ
ᱦᱚᱸ ᱦᱚᱸ ᱩᱝᱠᱟ ᱡᱚᱛᱚ ᱨᱚᱠᱚᱢᱟᱜ ᱞᱮ ᱦᱚᱨᱚᱜᱟ ᱟᱞᱮ ᱫᱚ
ᱚ
ᱡᱚᱛᱛᱚ ᱨᱚᱠᱚᱢᱟᱜ ᱩᱠᱟ ᱞᱮᱠᱟᱱᱟᱜ ᱦᱮᱸ ᱥᱮ ᱾ᱵᱟᱢ ᱧᱮᱞ ᱵᱟᱲᱟ ᱠᱟᱜ ᱠᱚᱛᱮ ᱪᱮᱫ ᱞᱮᱠᱟ ᱠᱚ ᱮᱱᱮᱡᱟ ᱪᱷᱟᱹᱯᱨᱤ ᱦᱚᱲ?
ᱵᱟᱹᱧ ᱧᱮᱞ ᱠᱟᱜ ᱠᱚᱣᱟ ᱩᱱᱟᱹᱜ ᱫᱚ ᱟᱞᱮ ᱥᱮᱫ ᱫᱚ ᱡᱟᱹᱥᱛᱤ ᱵᱟᱝ ᱦᱩᱭᱩᱜ ᱜᱮᱭᱟ᱾ ᱟᱫᱚ ᱤᱧ ᱦᱚᱸ ᱪᱟᱞᱟᱜ ᱥᱟᱱᱟᱧᱟ ᱚᱝᱠᱟ ᱧᱮᱧᱮᱞ ᱠᱚ ᱟᱫᱚ ᱵᱟᱠᱚ ᱪᱟᱞᱟᱜ ᱪᱩᱟᱹᱧᱟ᱾
ᱚ ᱦᱳᱭ ᱪᱟᱞᱟᱜ ᱢᱮ ᱱᱚᱜ-ᱚᱭ ᱛᱚ ᱱᱟᱦᱟᱜ ᱱᱚᱜ-ᱚᱭ ᱱᱚᱜ-ᱚᱭ ᱱᱟᱜ,
ᱴᱷᱤᱠᱟ ᱚᱱᱠᱟ ᱠᱚ ᱞᱟᱹᱭᱟ ᱛᱚ ᱚᱱᱟᱛᱮ ᱵᱟᱹᱠ
ᱚ ᱦᱳᱭ ᱞᱟᱹᱭ ᱫᱚᱠᱚ ᱞᱟᱹᱭ ᱜᱮᱭᱟ ᱟᱫᱚ ᱡᱚᱛᱚ ᱠᱤᱪᱷᱩ ᱜᱮᱠᱚ ᱞᱟᱹᱭᱟ, ᱞᱟᱹᱭᱟ ᱦᱟᱺᱰᱤ ᱯᱟᱹᱣᱨᱟᱹ ᱧᱩᱦᱚᱸ ᱠᱷᱟᱨᱟᱯ ᱜᱮᱭᱟ ᱵᱟᱠᱚ ᱧᱩᱭᱮᱜ-ᱟ ᱠᱤ ᱪᱟᱹᱠᱨᱤ ᱵᱟᱹᱠᱨᱤ ᱦᱚᱲ ᱠᱚ ᱵᱟᱠᱚ ᱧᱩᱭᱮᱫ-ᱟ ᱠᱤ?
ᱦᱮᱸ
ᱦᱳᱭ ᱦᱚᱭ ᱟᱫᱚ ᱪᱮᱫ ᱠᱚ ᱞᱟᱹᱭᱟ ᱮᱠ ᱛᱟᱹᱨᱤᱠᱷ ᱨᱮᱱᱟᱜ ᱦᱩᱭᱩᱜ-ᱟ ᱡᱩᱫᱤ ᱪᱟᱞᱟᱜ ᱠᱷᱟᱡ ᱮᱢ ᱚᱱᱠᱟ ᱛᱟᱦᱚᱞᱮ ᱤᱧ ᱥᱟᱞᱟᱜ ᱡᱳᱜᱟᱡᱳᱜ ᱢᱮ ᱤᱫᱤᱢᱤᱭᱟᱹᱧ᱾
ᱴᱷᱤᱠᱜᱮᱭᱟ ᱛᱚᱵᱮ ᱡᱳᱜᱟᱡᱳᱜᱽ ᱤᱧ ᱦᱟᱜ ᱟᱢ ᱥᱟᱞᱟᱜ ᱜᱮ᱾
ᱦᱳᱭ ᱦᱳᱭ ᱛᱟᱦᱚᱞᱮ ᱢᱟᱱᱮ
ᱯᱷᱟᱱᱥᱚᱱ ᱦᱩᱭᱩᱜ-ᱟ᱾
ᱟᱞᱮ ᱚᱲᱟᱜ ᱠᱷᱚᱡ ᱫᱚ ᱟᱹᱰᱤ ᱪᱷᱚ ᱥᱟᱛ ᱠᱤᱞᱳᱢᱤᱴᱟᱨ ᱥᱟᱺᱜᱤᱧ ᱜᱮᱭᱟ᱾ ᱟᱫᱚ ᱪᱟᱞᱟᱜ ᱟᱞᱮᱱᱟ ᱵᱟᱭᱤᱠ ᱠᱚᱛᱮ ᱤᱧᱨᱮᱱ ᱠᱚᱲᱟ ᱜᱟᱛᱮ ᱠᱚ ᱦᱮᱱᱟᱜ ᱠᱚᱣᱟ ᱩᱱᱠᱩ ᱥᱟᱞᱟᱜ ᱤᱧ ᱪᱟᱞᱟᱜ-ᱟ ᱱᱟᱦᱟᱜ᱾
ᱟᱨ ᱛᱟᱦᱚᱞᱮ ᱩᱱᱤ ᱢᱤᱫᱴᱮᱱᱮ ᱯᱷᱮᱢᱟᱥ ᱞᱮᱱ ᱫᱚ ᱩᱱᱤ ᱫᱚ ᱟᱢᱨᱮᱱ ᱜᱟᱛᱮ ᱠᱩᱲᱤ ᱠᱟᱱᱟᱭ ᱥᱮ ᱪᱮᱫ?
ᱦᱳᱭ ᱦᱳᱭ ᱦᱳᱭ ᱦᱳᱭ᱾
ᱯᱨᱚᱛᱤᱢᱟ ᱥᱮ ᱪᱮᱫ ᱛᱟᱭ ᱧᱩᱛᱩᱢ ᱦᱤᱲᱤᱧ ᱠᱮᱫ ᱛᱟᱭᱟᱹᱧ᱾
ᱦᱳᱭ ᱦᱳᱭ ᱚᱱᱟ ᱫᱚ ᱟᱞᱮ ᱟᱞᱮ ᱟᱞᱮ ᱜᱮᱝ ᱨᱤᱱᱤᱡ ᱠᱟᱱᱟᱭ ᱜᱮᱝ ᱢᱮᱱᱟᱜ ᱛᱟᱞᱮᱭᱟ ᱟᱞᱮᱭᱟᱜ ᱫᱚ᱾
ᱚᱻ
ᱦᱚ ᱪᱟᱯᱟᱜ ᱟᱞᱮ ᱩᱝᱠᱩ ᱩᱝ ᱩᱱᱤ ᱥᱟᱞᱟᱜ ᱩᱱᱤ ᱥᱟᱞᱟᱜ ᱫᱚᱞᱤᱧ ᱠᱷᱟᱹᱯᱟᱹᱨᱤᱭ ᱠᱟᱱᱟ ᱟᱫᱚ ᱱᱤᱛᱚᱜ ᱫᱚ ᱵᱟᱹᱞᱤᱧ ᱜᱟᱛᱮᱜ ᱠᱟᱱᱟ᱾ ᱱᱤᱛᱚᱜ ᱫᱚ ᱠᱚᱲᱟ ᱜᱤᱫᱽᱨᱟᱹ ᱠᱚᱲᱟ ᱠᱚ ᱥᱟᱞᱟᱜ ᱤᱧ ᱜᱟᱛᱮ ᱵᱟᱲᱟᱜ ᱠᱟᱱᱟ᱾
ᱠᱚᱲᱟ ᱠᱚᱣᱟᱜ ᱵᱟᱭᱤᱠ ᱠᱚᱛᱮᱯᱮ ᱪᱟᱞᱟᱜ-ᱟ ᱵᱟᱠᱚ ᱮᱜᱮᱨ ᱢᱮᱭᱟ ᱚᱲᱟᱜ ᱨᱮ ᱵᱟᱠᱚ ᱮᱜᱮᱨ ᱢᱮᱭᱟ ᱦᱟᱸᱜ?
ᱪᱮᱫᱟᱜ ᱠᱚ ᱪᱮᱫᱟᱜ ᱪᱮᱫᱟᱜ ᱠᱚ ᱮᱜᱮᱨᱤᱧᱟ? ᱵᱟᱠᱚ ᱮᱜᱮᱨᱤᱧᱟᱹ ᱵᱟᱠᱚ ᱮᱜᱮᱨᱤᱧᱟᱹ ᱪᱮᱫᱟᱜ ᱠᱚ ᱮᱜᱮᱨᱤᱧᱟᱹ? ᱮ ᱫᱟᱫᱟ ᱛᱟᱠᱚ ᱠᱚᱫᱚ ᱵᱟᱹᱪᱩᱜ ᱠᱚᱣᱟ, ᱫᱤᱫᱤ ᱛᱟᱹᱠᱤᱱ ᱫᱤᱫᱤ ᱢᱤᱫᱴᱤᱡ ᱛᱟᱦᱮᱸᱡ ᱠᱟᱱᱟᱭ ᱩᱱᱤ ᱦᱚᱸ ᱡᱟᱶᱟᱭ ᱠᱟᱱᱟ᱾
ᱚ ᱯᱷᱟᱱᱥᱚᱱ ᱧᱮᱞ ᱧᱮᱞ ᱛᱮᱜᱮ ᱥᱮ?
ᱦᱚᱸᱜ ᱯᱷᱟᱱᱥᱚᱱ ᱩᱱᱤ ᱫᱚ ᱵᱟᱝ ᱩᱱᱤ ᱫᱚ ᱯᱷᱟᱥᱚᱱ ᱫᱚ ᱵᱟᱝᱟ᱾ ᱪᱟᱞᱟᱣ ᱫᱚ ᱪᱟᱞᱟᱜ ᱛᱟᱦᱮᱸᱡ ᱜᱮᱭᱟ ᱵᱟᱝ ᱫᱚ ᱵᱟᱝᱟ ᱤᱧ ᱞᱮᱠᱟ ᱫᱚ ᱵᱟᱝ᱾ ᱤᱧ ᱪᱮᱫ ᱞᱮᱠᱟᱧ ᱪᱟᱞᱟᱜ ᱠᱟᱱᱟ ᱦᱮᱸ ᱾ ᱦᱮᱸ,
ᱟᱪᱪᱷᱟ, ᱟᱨ ᱵᱟᱨᱦᱮ ᱠᱚ ᱥᱮᱫ ᱫᱚᱯᱮ ᱪᱟᱞᱟᱜ-ᱟ ᱥᱮ ᱵᱟᱝ? ᱴᱨᱮᱱ ᱠᱚᱛᱮ ᱥᱟᱺᱜᱤᱧ ᱥᱟᱺᱜᱤᱧ ᱠᱚᱥᱮᱫ?
ᱟᱜ ᱜᱚᱴᱟ ᱜᱚᱴᱟ ᱜᱚᱴᱟ ᱞᱮ ᱪᱟᱞᱟᱜ-ᱟ, ᱚᱠᱟ ᱠᱚᱨᱮ ᱦᱩᱭᱩᱜ-ᱟ᱾ ᱜᱚᱴᱟ ᱞᱮ ᱪᱟᱞᱟᱜᱼᱟ, ᱟᱨᱦᱚᱸ ᱚᱠᱟ ᱥᱚᱢᱚᱭ ᱚᱠᱟ ᱞᱮᱠᱟ ᱥᱴᱟᱭᱤᱞ ᱡᱮᱢᱚᱱ ᱥᱟᱹᱲᱤ ᱵᱟᱸᱫᱮ ᱠᱟᱛᱮ ᱞᱮ ᱮᱱᱮᱡ ᱜᱮᱭᱟ᱾
ᱚᱻ ᱟᱪᱪᱷᱟ, ᱟᱞᱮ ᱫᱚ ᱦᱳᱭ ᱟᱨ ᱢᱟᱜᱢᱚᱬᱮ ᱠᱚᱨᱮ ᱫᱚ ᱵᱟᱢ ᱪᱟᱞᱟᱜᱼᱟ, ᱠᱷᱟᱞᱤ ᱯᱷᱮᱱᱥᱚᱱ ᱠᱚᱨᱮ ᱜᱮᱢ ᱪᱟᱞᱟᱜᱼᱟ ᱦᱟᱝ?
ᱦᱩᱸ ᱥᱚᱢᱚᱭ ᱨᱮᱫᱚᱧ ᱪᱟᱞᱟᱣ ᱜᱚᱫᱚᱜ ᱜᱮᱭᱟ᱾ ᱟᱫᱚ ᱰᱷᱮᱨ ᱰᱷᱮᱨ ᱚᱱᱠᱟ ᱫᱚ ᱵᱟᱹᱧ ᱠᱩᱥᱤᱜ ᱜᱮᱭᱟ᱾ ᱦᱳᱭ,
ᱟᱢ ᱫᱚ ᱡᱟᱦᱟᱸᱨᱮ ᱦᱟᱺᱰᱤ ᱧᱩ ᱠᱟᱛᱮᱫ ᱠᱚ ᱮᱱᱮᱡᱼᱟ, ᱚᱱᱠᱟᱱ ᱡᱟᱭᱜᱟ ᱨᱮᱢ ᱠᱩᱥᱤᱜ ᱜᱮᱭᱟ ᱦᱟᱝ?
ᱦᱳᱭ ᱦᱳᱭ, ᱟᱫᱚ ᱟᱢᱫᱚ ᱢᱟᱱᱮ ᱢᱤᱫ ᱫᱷᱚᱢ ᱦᱚᱸ ᱟᱹᱣᱨᱤᱢ ᱪᱟᱞᱟᱜᱼᱟ ᱯᱷᱟᱱᱥᱚᱱ ᱧᱮᱞ ᱫᱚ?
ᱪᱟᱞᱟᱣ ᱞᱤᱱᱟᱹᱧ ᱟᱫᱚ ᱟᱞᱮ ᱥᱮᱫ ᱫᱚ ᱚᱱᱠᱟ ᱫᱚ ᱵᱟᱠᱚ ᱮᱱᱮᱡ-ᱟ ᱯᱟᱛᱟ ᱞᱮᱠ ᱞᱮᱠᱟ ᱟᱞᱮ ᱥᱮᱫ ᱫᱚ ᱢᱟᱱᱮ ᱯᱟᱛᱟ ᱞᱮᱠᱟ ᱚᱱᱠᱟ ᱢᱮᱞᱟ ᱠᱚ ᱚᱱᱠᱟ,
ᱟᱪᱪᱷᱟ ᱦᱳᱭ ᱦᱳᱭ ᱾ ᱵᱟᱝ ᱟᱞᱮᱫᱚ ᱚᱱᱟ ᱢᱟᱱᱮ ᱢᱤᱫ ᱰᱟᱹᱨ ᱢᱤᱫᱴᱤᱡ ᱥᱤᱝᱜᱟ ᱨᱮ ᱥᱮᱴᱮᱡ ᱨᱮ ᱫᱮᱡ ᱞᱮᱱᱠᱟᱡ ᱜᱮ ᱮᱠᱫᱚᱢ ᱞᱮ ᱮᱱᱮᱡᱟ ᱾ ᱤᱧ ᱫᱚ ᱟᱫᱚ ᱩᱸ ᱯᱷᱟᱱᱥᱚᱱ ᱠᱚ ᱫᱚᱦᱚ ᱞᱮ-ᱟ,
ᱦᱩᱸ ᱾
ᱢᱤᱫᱴᱮᱱ ᱯᱷᱟᱱᱥᱚᱱ ᱢᱤᱫᱴᱮᱱ ᱡᱟᱭᱜᱟ ᱨᱮ ᱟᱹᱛᱩ ᱧᱩᱛᱩᱢ ᱢᱟᱧ ᱦᱤᱲᱤᱧ ᱠᱮᱜ-ᱟ ᱩᱱᱟᱹᱜ ᱜᱚᱴᱟᱧ ᱪᱟᱞᱟᱜ ᱫᱚ ᱾ ᱚᱸᱰᱮ ᱠᱚ ᱫᱚᱦᱚ ᱞᱮᱫᱼᱟ ᱪᱮᱫ ᱪᱚᱝ ᱵᱟᱦᱟ ᱨᱮᱱᱟᱜ ᱥᱮᱨᱮᱧ ᱠᱚ ᱪᱟᱹᱞᱩ ᱠᱮᱜᱼᱟ ᱢᱟᱱᱮ ᱮᱱᱮᱡ ᱥᱮᱨᱮᱧ ᱠᱚ ᱮᱸᱛᱚᱧ ᱨᱩᱢ ᱱᱟ ᱱᱤᱡᱮ ᱢᱟ ᱦᱟᱸᱜ ᱵᱟᱝ ᱴᱷᱤᱠᱟᱹᱜᱼᱟ ᱟᱫᱚ ᱨᱩᱢ ᱤᱧ ᱨᱩᱢ ᱮᱱᱟ ᱮᱠᱫᱚᱢ ᱦᱳᱭ ᱾
ᱟᱨ ᱞᱚᱥᱚᱫ ᱠᱚᱨᱮ ᱫᱚᱯᱮ ᱮᱱᱮᱡᱼᱟ ᱥᱮ ᱵᱟᱯᱮ ᱮᱱᱮᱡᱼᱟ ᱟᱯᱮ ᱫᱚ ᱞᱚᱥᱚᱫ ᱠᱚᱨᱮ?
ᱥᱩᱢᱳᱭ ᱨᱮ ᱫᱚ ᱚᱱᱠᱟ ᱥᱳᱢᱳᱭ ᱨᱮ ᱫᱚ ᱞᱮ ᱮᱱᱮᱡ ᱜᱮᱭᱟ ᱫᱟᱜ ᱠᱷᱟᱡ ᱮ ᱱᱚᱜᱼᱚᱭ ᱦᱟᱸᱜ ᱫᱟᱜ ᱮᱜᱼᱟᱭ ᱫᱟᱜ ᱜᱮᱭᱟᱭ ᱦᱟᱸᱜ ᱯᱟᱞᱮ ᱩᱱᱟᱹ ᱦᱤᱞᱳᱜ ᱦᱚᱸ ᱾
ᱦᱮᱸ ᱟᱫᱚᱢ ᱠᱚ ᱦᱚᱸᱧ ᱧᱮᱞ ᱟᱠᱟᱫ ᱠᱚᱣᱟ ᱜᱩᱲᱫᱟᱹᱣ ᱜᱩᱲᱫᱟᱹᱣ ᱛᱮᱠᱚ ᱮᱱᱮᱡᱼᱟ ᱾
ᱦᱳᱭ ᱤᱱᱠᱟᱹ ᱫᱚ ᱮᱱᱮᱡ ᱦᱩᱭᱩᱜ ᱜᱮᱭᱟ ᱾ ᱚᱱᱟ ᱜᱤᱧ ᱢᱮᱛᱟᱢ ᱠᱟᱱᱟ ᱤᱭᱟᱹ ᱟᱨ ᱵᱮᱥ ᱫᱚ ᱵᱮᱥ ᱜᱮ ᱵᱩᱡᱷᱟᱹᱜᱼᱟ ᱦᱮᱸᱥᱮ ᱾
ᱦᱩᱸ
ᱵᱮᱥ ᱫᱚ ᱵᱮᱥ ᱜᱮ ᱵᱩᱡᱷᱟᱹᱜᱼᱟ ᱟᱫᱚ ᱨᱟᱹᱥᱠᱟᱹ ᱵᱩᱡᱷᱟᱹᱜᱼᱟ ᱢᱮᱱᱠᱷᱟᱱ ᱨᱟᱹᱥᱠᱟᱹ ᱯᱟᱹᱨᱠᱟᱹᱣ ᱮᱱᱟᱹᱧ ᱤᱧ, ᱵᱟᱹᱧ ᱵᱟᱹᱜᱤ ᱫᱟᱲᱮᱭᱼᱟᱜ ᱠᱟᱱᱟ ᱾
ᱟᱨ ᱚᱞᱚᱜ ᱯᱟᱲᱦᱟᱣ ᱠᱚᱫᱚ ᱵᱟᱢ ᱯᱟᱲᱟᱜᱼᱟ ᱯᱟᱲᱦᱟᱜ ᱟᱢ ᱥᱮ ᱵᱟᱢ ᱯᱟᱲᱦᱟᱜᱼᱟ?
ᱯᱟᱲᱦᱟᱣ ᱫᱚ ᱢᱮᱴᱨᱤᱠ ᱨᱮᱧ ᱯᱷᱮᱞ ᱟᱠᱟᱜᱼᱟ ᱾
ᱚᱻ
ᱦᱳᱭ ᱢᱟᱫᱽᱫᱷᱚᱢᱤᱠ ᱤᱧ ᱯᱷᱮᱞ ᱟᱠᱟᱜᱼᱟ ᱟᱫᱚ ᱟᱨ ᱤᱥᱠᱩᱞ ᱠᱷᱚᱱ ᱠᱚ ᱯᱟᱸᱡᱟ ᱵᱟᱸᱲᱟᱧ ᱠᱟᱱ ᱛᱟᱦᱮᱫ ᱜᱮ ᱟᱫᱚ ᱵᱟᱹᱧ
ᱛᱟᱦᱞᱮ ᱨᱤᱞᱥ ᱠᱚᱢ ᱠᱚᱨᱟᱣ ᱵᱟᱲᱟᱭ ᱜᱮᱭᱟ ᱟᱢ ᱫᱚ ᱵᱟᱝ?
ᱨᱤᱞᱥ ᱦᱳᱭ ᱥᱚᱢᱚᱭ ᱨᱮᱧ ᱠᱚᱨᱟᱣ ᱜᱮᱭᱟ ᱨᱤᱞᱥ,
ᱚᱻ
ᱦᱳᱭ ᱟᱹᱰᱤ ᱵᱮᱥᱛᱚ ᱜᱤᱧ ᱛᱟᱦᱮᱱᱟ ᱥᱮ ᱟᱫᱚ ᱨᱤᱞᱥ ᱠᱚᱨᱟᱣ ᱨᱮᱱᱟᱜ ᱨᱤᱞᱥ ᱠᱚᱨᱟᱣ ᱨᱮᱱᱟᱜ ᱥᱚᱢᱚᱭ ᱜᱮ ᱵᱟᱹᱧ ᱧᱟᱢᱟ ᱾
ᱚ ᱪᱮᱫ ᱠᱚᱢ ᱪᱤᱠᱟᱹᱭ ᱜᱮᱭᱟ ᱩᱱᱟᱹᱜ ᱵᱮᱥᱛᱚᱢ ᱛᱟᱦᱮᱱᱟ? ᱪᱮᱫ ᱠᱚ ᱟᱸᱡᱚᱢ ᱚᱜ ᱠᱟᱱᱟ?
ᱚ ᱪᱮᱫ ᱪᱮᱫ ᱟᱸᱡᱚᱢ ᱚᱜ ᱠᱟᱱᱟ ᱚᱸᱰᱮ ᱛᱟᱯᱟᱢ ᱠᱟᱱᱟ ᱠᱚ ᱠᱟᱹᱴᱤᱡ ᱚᱱᱛᱮ ᱟᱹᱛᱩ ᱚᱱᱛᱮ ᱨᱮ ᱟᱞᱮ ᱟᱹᱛᱩ ᱯᱟᱥᱮ ᱨᱮ ᱾
ᱚᱻ
ᱦᱳᱭ ᱾ ᱟᱨ ᱟᱹᱰᱤ ᱡᱳᱨ ᱮ ᱵᱤᱡᱽᱞᱤ ᱮᱜᱼᱟ ᱱᱚᱛᱮ ᱢᱟ, ᱛᱤᱱ ᱜᱷᱟᱹᱲᱤᱡ ᱞᱟᱝ ᱨᱚᱯᱚᱲᱟ ᱟᱹᱰᱤ ᱵᱚᱛᱚᱨ ᱜᱮ ᱵᱩᱡᱷᱟᱹᱜ ᱠᱟᱱᱟ ᱾ ᱟᱨ ᱤᱭᱟᱹ ᱤᱧ ᱫᱚ ᱤᱭᱟᱹ
ᱴᱟᱭᱤᱢ ᱪᱟᱵᱟᱜᱼᱟ ᱚᱠᱛᱚ ᱪᱟᱵᱟᱜᱼᱟ ᱾
ᱦᱳᱭ ᱦᱳᱭ ᱤᱧ ᱫᱚ ᱟᱸᱲᱟᱜ ᱠᱚᱸᱧ ᱟᱹᱠᱷᱨᱤᱧ ᱤᱫᱤ ᱜᱮᱭᱟ ᱾ ᱟᱸᱲᱟᱜ ᱠᱚ ᱦᱳᱭ ᱟᱸᱲᱟᱜ ᱠᱚ ᱞᱮ ᱪᱟᱥ ᱟᱠᱟᱜᱼᱟ ᱚᱱᱟ ᱠᱚ ᱦᱚᱴᱟ ᱤᱧ ᱤᱫᱤᱭᱟ ᱜᱚᱴᱟ ᱦᱟᱸᱴᱼᱼ ᱡᱷᱚᱛᱚ ᱚᱠᱟ ᱨᱮ ᱛᱤᱱᱟᱹᱜ ᱜᱚᱴᱟ ᱦᱟᱸᱴ ᱦᱩᱭᱩᱜᱼᱟ᱾ ᱦᱮᱸ ᱟᱹᱠᱷᱨᱤᱧ ᱠᱚ ᱜᱮᱭᱟᱹᱧ ᱤᱧ ᱫᱚ ᱢᱟᱱᱮ ᱟᱹᱠᱷᱨᱤᱧ ᱜᱤᱭᱟᱹᱧ ᱢᱟᱱᱮ ᱰᱷᱮᱨ ᱜᱮ
ᱚ
ᱦᱳᱭ ᱟᱨ ᱟᱨ ᱟᱹᱠᱷᱨᱤᱧ ᱜᱤᱭᱟᱹᱧ ᱟᱨ ᱦᱚᱸ ᱥᱚᱵᱡᱤ ᱠᱚᱦᱚᱧ ᱟᱹᱠᱷᱨᱤᱧ ᱜᱮᱭᱟ᱾
ᱪᱮᱫ ᱠᱚ ᱥᱚᱵᱡᱤ ᱯᱮ ᱨᱚᱦᱚᱭ ᱜᱮᱭᱟ ᱪᱟᱥ ᱜᱮᱭᱟ᱾
ᱠᱟᱞᱞᱟ ᱠᱚ ᱦᱚᱛᱚᱫ ᱠᱚ ᱵᱮᱸᱜᱟᱲ ᱠᱚ ᱟᱹᱞᱩ ᱠᱚ ᱠᱟᱭᱨᱟ ᱠᱚ᱾ ᱠᱟᱭᱨᱟ ᱠᱚᱫᱚ ᱫᱟᱨᱮ ᱢᱮᱱᱟᱜ ᱛᱟᱞᱮᱭᱟ ᱚᱱᱟ ᱠᱟᱸᱪ ᱠᱚᱞᱟ᱾ ᱡᱚᱢ ᱵᱟᱲᱟ ᱠᱟᱸᱜ ᱟᱢ ᱥᱮ ᱵᱟᱝ-ᱟ᱾
ᱡᱚᱢ ᱵᱟᱲᱟ ᱟᱠᱟᱜ ᱜᱤᱭᱟᱹᱧ
ᱦᱳᱭ ᱚᱱᱟ ᱠᱟᱸᱪ ᱠᱚᱞᱟ᱾
ᱟᱢ ᱫᱚ ᱪᱮᱫ ᱩᱛᱩᱢ ᱠᱩᱥᱤᱜ ᱜᱮᱭᱟ?
ᱤᱧ, ᱤᱧ ᱫᱚ ᱪᱮᱫ ᱩᱛᱩᱧ ᱠᱩᱥᱤᱜ ᱜᱮᱭᱟ᱾ ᱤᱧᱫᱚ ᱪᱮᱫ ᱩᱛᱩ ᱚᱱᱠᱟ ᱫᱚ, ᱥᱩᱠᱨᱤ ᱡᱤᱞ᱾
ᱚ ᱥᱩᱠᱨᱤ ᱡᱤᱞ᱾
ᱦᱚᱸᱭ᱾ ᱟᱯᱮᱥᱮᱫ ᱟᱯᱮ ᱟᱢᱮᱢ ᱡᱚᱢ ᱜᱮᱭᱟ ᱥᱮ ᱵᱟᱝ ᱥᱩᱠᱨᱤ ᱡᱤᱞ?
ᱵᱟᱹᱧ ᱡᱚᱢ ᱞᱮᱟᱜᱟᱣ ᱟᱠᱟᱫᱟ᱾ ᱡᱚᱢ ᱥᱟᱱᱟᱧᱟ, ᱟᱯᱮ ᱚᱲᱟᱜ ᱨᱮ ᱟᱯᱮ ᱥᱮᱫ ᱧᱟᱢᱚᱜ ᱜᱮᱭᱟ ᱥᱩᱠᱨᱤ ᱡᱮᱞ ᱥᱮ ᱵᱟᱭ ᱧᱟᱢᱚᱜᱼᱟ᱾
ᱫᱚᱢᱮ ᱠᱚ ᱜᱚᱡ ᱠᱚᱣᱟ, ᱱᱤᱛᱚᱜ ᱢᱟ ᱟᱠᱷᱨᱤᱧ ᱦᱚᱸ ᱵᱟᱠ ᱟᱹᱠᱷᱨᱤᱧᱚᱜ ᱠᱟᱱᱟ ᱥᱮᱬᱟ ᱥᱮᱬᱟ ᱥᱩᱠᱨᱤ ᱠᱚ ᱨᱚᱦᱚᱲᱟᱞᱮ, ᱨᱟᱯᱟᱜᱟᱞᱮ ᱞᱟᱫ ᱞᱟᱫᱟᱞᱮ, ᱡᱤᱞ ᱯᱤᱴᱷᱟᱹᱭᱟᱞᱮ ᱦᱳᱭ ᱦᱳᱭ᱾ ᱦᱳᱭ᱾ ᱟᱞᱮ ᱥᱮᱫ ᱫᱚᱢᱮ ᱵᱤᱡᱽᱞᱤᱭᱮᱜ ᱟᱭ ᱟᱹᱰᱤ ᱵᱚᱛᱚᱨ ᱵᱩᱡᱷᱟᱹᱜ ᱠᱟᱱᱟ ᱢᱟᱥᱮ᱾
ᱚ ᱦᱚᱭ ᱫᱟᱜᱽ ᱞᱟᱹᱜᱤᱫᱼᱟ ᱯᱟᱥᱮᱡ᱾
ᱦᱳᱭ ᱫᱤᱱᱜᱮ ᱫᱟᱜᱮᱜᱟᱭ ᱪᱷᱟᱸᱫᱽ ᱨᱮᱞᱤᱧ ᱪᱷᱟᱸᱫᱽ ᱨᱤᱧ ᱫᱮᱡ ᱟᱠᱟᱱᱟ᱾ ᱦᱮᱸᱥᱮ ᱦᱤᱡᱩᱜᱼᱟ ᱢᱤᱫᱴᱤᱡ ᱢᱤᱫᱴᱤᱡ ᱜᱟᱛᱮ ᱠᱚᱲᱟ᱾ ᱛᱤᱧ ᱟᱫᱚ ᱩᱱᱤᱜᱤᱧ ᱠᱚᱭᱚᱜ ᱟᱠᱟᱫᱮᱭᱟ ᱟᱫᱚ ᱱᱤᱛᱚᱜ ᱦᱚᱸ ᱟᱣᱨᱤ ᱦᱤᱡᱩᱜᱼᱟᱭ᱾
ᱚ ᱛᱤ ᱨᱮᱪᱚᱭ ᱦᱤᱡᱩᱜ ᱦᱟᱸᱜ᱾
ᱦᱳᱭ ᱥᱚᱢᱚᱭ ᱢᱟ ᱦᱩᱭ ᱤᱫᱤᱭᱮᱱᱟ ᱟᱨ ᱧᱤᱫᱟᱹ ᱤᱫᱤᱜ ᱠᱟᱱᱟ ᱵᱟᱭ ᱦᱤᱡᱩᱜ ᱠᱟᱱᱟ ᱞᱚᱜᱚᱱ ᱦᱚᱸ᱾
ᱚ ᱱᱤᱛᱚᱜ ᱵᱟᱠᱚ ᱟᱢ ᱢᱟ ᱵᱟᱠᱚ ᱮᱜᱮᱨ ᱢᱮᱭᱟ ᱱᱤᱛᱚᱜ ᱦᱚᱢ ᱦᱚᱦᱚᱣᱟᱭ ᱠᱟᱱᱟ ᱜᱟᱛᱮ᱾